ᱦᱮ ᱜᱚᱝᱠᱮ ᱡᱚᱦᱟᱨ ᱜᱮ
ᱦᱮᱸ ᱡᱚᱦᱟᱨ ᱜᱮ ᱪᱮᱫ ᱠᱚᱵᱤᱱ ᱪᱤᱠᱟ ᱵᱟᱲᱟᱭ ᱛᱟᱦᱮᱫ ᱚᱲᱟᱜ ᱠᱚᱨᱮ ᱜᱮ᱾
ᱟᱞᱤᱧ ᱦᱚᱸ ᱱᱚᱜ-ᱚᱭ ᱪᱷᱟᱸᱫ ᱥᱮᱫ ᱨᱮ ᱫᱩᱲᱩᱵ ᱦᱩᱭ ᱠᱟᱱᱟ ᱾
ᱡᱚᱢ ᱵᱟᱲᱟ ᱠᱚᱫᱚ ᱦᱩᱭᱱᱟ ᱥᱮ ᱵᱟᱝ ᱛᱟᱦᱚᱞᱮ᱾
ᱦᱮᱸ ᱢᱟᱡᱟᱱ ᱫᱚ ᱡᱚᱢ ᱦᱩᱭ ᱠᱟᱱᱟ ᱟᱨ ᱫᱚᱢᱮ ᱞᱚᱥᱚᱫ ᱵᱟᱲᱟ ᱠᱟᱱᱟ ᱛᱚ ᱚᱱᱟ ᱦᱚᱛᱮ ᱛᱮ ᱦᱟᱱᱛᱮ ᱱᱟᱛᱮ ᱫᱟᱬᱟᱱ ᱦᱚᱸ ᱵᱟᱝ ᱪᱟᱞᱟᱜ ᱦᱩᱭᱩᱜ ᱠᱟᱱᱟ ᱪᱷᱟᱸᱫ ᱠᱚᱨᱮᱜᱮ ᱫᱩᱲᱩᱵ ᱵᱟᱲᱟ ᱦᱩᱭᱩᱜ ᱠᱟᱱᱟ
ᱦᱳᱭ ᱱᱤᱛᱚᱜ ᱫᱚ ᱵᱟᱹᱨᱥᱟ ᱫᱤᱱ ᱠᱟᱱᱟ ᱛᱚ ᱚᱱᱟ ᱱᱤᱛᱚᱜ ᱫᱟᱜ ᱡᱟᱹᱯᱩᱫ ᱛᱮ ᱨᱟᱥᱛᱟ ᱠᱚᱦᱚᱸ ᱞᱚᱥᱚᱫ ᱵᱟᱲᱟᱣ ᱠᱟᱱᱟ
ᱦᱩᱸ ᱦᱩᱸ ᱨᱟᱥᱛᱟ ᱠᱚ ᱞᱚᱥᱚᱫ ᱟᱵᱤᱱ ᱫᱚ ᱪᱮᱫ ᱵᱤᱱ ᱪᱤᱠᱟᱭ-ᱟ ᱾
ᱟᱞᱤᱧ ᱦᱚ ᱠᱟᱹᱴᱤᱡ ᱨᱟᱥᱛᱟ ᱫᱷᱟᱨᱮ ᱥᱮᱫ ᱨᱮᱜᱮ ᱢᱮᱱᱟᱜ ᱞᱤᱧᱟ᱾
ᱚ ᱟᱪᱪᱷᱟ ᱟᱪᱪᱷᱟ
ᱛᱤᱸᱜᱩ ᱟᱠᱟᱱᱟᱞᱤᱧ ᱾
ᱦᱳᱭ ᱟᱯᱮ ᱟᱯᱮ ᱥᱮᱫ ᱫᱟᱜ ᱵᱟᱲᱟ ᱠᱮᱭᱟ ᱥᱮ ᱵᱟᱝ?
ᱫᱟᱜ ᱫᱚᱭ ᱫᱟᱜ ᱟᱠᱟᱫ ᱜᱮᱭᱟ ᱾ ᱚᱱᱠᱟ ᱫᱷᱩᱲᱤ ᱠᱚ ᱵᱟᱹᱭᱥᱟᱹᱜ ᱞᱮᱠᱟ ᱾
ᱟᱪᱪᱷᱟ ᱡᱟᱹᱥᱛᱤ ᱧᱚᱜ ᱫᱚ ᱵᱟᱭ ᱫᱟᱜ ᱠᱟᱫᱟ?
ᱵᱟᱝ ᱜᱮ
ᱟᱞᱮ ᱥᱮᱫ ᱫᱚ ᱢᱟ ᱟᱹᱰᱤ ᱡᱟᱹᱥᱛᱤ ᱜᱮ ᱫᱟᱜ ᱜᱮᱫ ᱫᱚᱭ᱾
ᱩᱸ ᱚᱠᱟ ᱥᱮᱫ ᱚᱠᱟ ᱞᱮᱠᱟ ᱪᱮᱫ, ᱦᱳᱭ ᱦᱳᱭ
ᱟ ᱧᱮᱞ ᱦᱮᱸ ᱦᱮᱸ ᱦᱳᱭ ᱚᱱᱠᱟ ᱜᱮ ᱦᱟᱱᱛᱮ ᱱᱟᱱᱛᱮ ᱚᱠᱟ ᱠᱚᱨᱮ ᱨᱤᱢᱤᱞ ᱠᱚ ᱡᱟᱣᱨᱟ ᱜᱚᱫᱚᱜ ᱠᱟᱱᱟ᱾ ᱫᱚᱢᱮ ᱫᱟᱜ ᱜᱚᱫ ᱫᱟᱭ ᱚᱸᱰᱮ ᱜᱮ, ᱟᱨ ᱧᱮᱞᱟᱢ ᱢᱤᱫᱴᱟᱝ ᱟᱹᱛᱩ ᱨᱮ ᱡᱚᱨᱚᱜ ᱠᱟᱱᱟ ᱚᱱᱟ ᱯᱟᱥᱮᱨᱮ ᱟᱹᱛᱩ ᱨᱮᱜᱮ ᱫᱟᱜ ᱵᱟᱝ ᱡᱟᱨᱚᱜ ᱠᱟᱱᱟ ᱚᱱᱠᱟ ᱦᱩᱭᱩᱜ ᱠᱟᱱᱟ᱾
ᱦᱳᱭ ᱦᱳᱭ ᱦᱳᱭ ᱦᱳᱭ᱾
ᱡᱟ ᱫᱟᱜ ᱮ ᱫᱟᱜ ᱠᱮᱜ ᱫᱚ ᱦᱟᱱᱮ ᱫᱟᱨᱮ ᱠᱚᱨᱮᱱ ᱦᱟᱱᱮ ᱪᱮᱬᱮ ᱠᱚ ᱦᱮᱱᱟᱜ ᱠᱚᱣᱟ ᱯᱩᱨᱟᱹ ᱧᱮᱞ ᱛᱟᱠᱚᱣᱟᱧ ᱢᱟᱱᱮ ᱛᱩᱠᱟᱹ ᱠᱚ ᱨᱟᱹᱯᱩᱫ ᱠᱟᱱ ᱛᱟᱠᱚᱣᱟ᱾
ᱦᱩᱸᱧ ᱦᱩᱸ ᱦᱩᱸ, ᱦᱳᱭ ᱫᱟᱜ ᱟᱠᱟᱫᱟᱭ ᱛᱚ᱾
ᱚᱱᱛᱮ ᱟᱯᱮ ᱥᱮᱫ ᱚᱱᱠᱟ ᱪᱮᱬᱮ ᱛᱩᱠᱟᱹ ᱠᱚ ᱵᱟᱹᱱᱩᱜ-ᱟ?
ᱪᱮᱬᱮ ᱛᱩᱠᱟᱹ ᱫᱚ ᱢᱮᱱᱟᱜ ᱟᱠᱟᱜ ᱜᱮᱭᱟ᱾ ᱟᱞᱮᱭᱟᱜ ᱩᱞ ᱫᱟᱨᱮ ᱨᱮᱜᱮ ᱠᱚ ᱛᱩᱠᱟᱹ ᱠᱟᱫᱟ ᱩᱱᱠᱩ ᱠᱟᱨ ᱠᱤᱥᱱᱤ ᱠᱚ ᱢᱮᱛᱟ ᱠᱚ ᱠᱟᱱ᱾ ᱦᱮᱸᱫᱮ ᱯᱩᱱᱰ᱾
ᱚ ᱟᱪᱪᱷᱟ ᱩᱱᱠᱩ ᱠᱤᱥᱱᱤ ᱪᱮᱬᱮ?
ᱦᱳᱭ ᱦᱳᱭ ᱦᱳᱭ ᱦᱳᱭ᱾
ᱪᱮᱫ ᱩᱱᱠᱩ ᱪᱮᱬᱮ ᱠᱚᱫᱚ ᱪᱮᱫ ᱠᱚᱠᱚ ᱡᱚᱢ ᱵᱟᱲᱟᱭ ᱜᱮᱭᱟ?
ᱩᱱᱠᱩ ᱪᱮᱬᱮ ᱫᱚᱠᱚ ᱡᱚᱢ ᱠᱚᱜᱮᱭᱟ ᱥᱚᱥᱚᱨᱚᱡ ᱟᱨᱦᱚᱸ ᱞᱮᱸᱱᱰᱮᱫ ᱜᱷᱩᱜᱽᱨᱤ᱾
ᱜᱚᱢᱠᱮ᱾
ᱨᱚ ᱦᱮᱸ ᱨᱚᱴᱮ ᱠᱚᱦᱚᱸ᱾
ᱚ ᱟᱞᱮ ᱥᱮᱫ ᱟᱞᱮ ᱥᱮᱫ ᱢᱟ ᱩᱱᱠᱩ ᱤᱭᱟᱹ ᱪᱤᱞᱤ ᱪᱮᱬᱮᱢ ᱧᱮᱞ ᱟᱠᱟᱫ ᱠᱚᱣᱟ ᱛᱚ ᱦᱤᱸᱥᱤ ᱪᱮᱬᱮ?
ᱦᱳᱭ ᱦᱳᱭ᱾
ᱚᱱᱮ ᱛᱟᱞᱮ ᱫᱟᱨᱮ ᱨᱮᱠᱚ ᱛᱩᱠᱟᱹᱭ ᱫᱚ᱾
ᱦᱳᱭ ᱧᱮᱞ ᱦᱩᱭ ᱠᱟᱱ ᱜᱮᱭᱟ᱾
ᱩᱱᱠᱩ ᱪᱮᱬᱮᱭᱟᱜ ᱡᱟ ᱵᱩᱫᱫᱷᱤ ᱛᱟᱠᱚ ᱢᱟᱱᱮ ᱩᱱᱠᱩᱣᱟᱜ ᱛᱩᱠᱟᱹ ᱨᱮᱱᱟᱜ ᱡᱟ ᱫᱷᱚᱨᱚᱱ ᱛᱟᱠᱚ ᱚᱸᱰᱮ ᱫᱟᱜ ᱠᱚᱱᱚ ᱫᱟᱜ ᱦᱚᱸ ᱵᱟᱝ ᱵᱚᱞᱚ ᱱᱟ
ᱚ ᱟᱨ ᱪᱮᱫ ᱞᱮᱠᱟᱧ ᱟᱸᱡᱚᱢᱮᱫ ᱠᱟᱱ ᱜᱚᱢᱠᱮ ᱩᱱᱠᱩᱣᱟᱜ ᱛᱩᱠᱟᱹ ᱩᱱᱠᱩ ᱞᱟᱦᱟ ᱠᱷᱚᱡ ᱠᱚ ᱵᱟᱰᱟᱭ ᱧᱟᱢᱟ ᱥᱮ ᱚᱠᱟ ᱥᱮᱫ ᱠᱷᱚᱡᱼᱮ ᱦᱚᱭ ᱫᱟᱜᱟ ᱢᱮᱱᱛᱮ᱾ ᱚᱠᱟ ᱥᱮᱫ ᱠᱷᱚᱡ ᱦᱚᱭ ᱫᱟᱜᱼᱟ ᱦᱚᱭ ᱫᱟᱜᱼᱟ ᱚᱱᱛᱮ ᱫᱚ ᱩᱱᱠᱩ ᱠᱚ ᱛᱩᱠᱟᱹᱭᱟ᱾
ᱵᱩᱡᱽ ᱧᱟᱢᱟ ᱡᱮ ᱚᱠᱟ ᱥᱮᱫ ᱠᱷᱚᱱᱟᱜ-ᱮ ᱫᱟᱜᱟ, ᱚᱱᱮ ᱧᱮᱞᱟᱢ ᱡᱚᱠᱷᱚᱱ ᱠᱚ ᱛᱩᱠᱟᱹ ᱠᱟᱜᱼᱟ ᱥᱮ ᱡᱟᱦᱟᱸ ᱥᱮᱫ ᱠᱷᱚᱱᱟᱜ-ᱮ ᱦᱚᱭᱟ ᱚᱱᱟ ᱠᱷᱚᱱᱟᱜ ᱩᱞᱴᱟᱹ ᱫᱷᱟᱨᱮ ᱚᱱᱛᱮᱱ ᱠᱩᱣᱟᱜ ᱫᱩᱣᱟᱹᱨ ᱛᱮᱫ ᱫᱚᱠᱚ ᱫᱚᱦᱚ ᱠᱟᱜᱼᱟ᱾
ᱟᱯᱮ ᱥᱮᱫ ᱦᱚᱸ ᱦᱮᱱᱟᱜ ᱠᱚᱣᱟ ᱥᱮ ᱪᱮᱫ?
ᱦᱳᱭ ᱜᱚᱝᱠᱮ, ᱢᱮᱱᱟᱜ ᱠᱚᱜᱮᱭᱟ ᱟᱞᱮ ᱥᱮᱫ ᱦᱚᱸ᱾
ᱩᱱᱠᱩ ᱦᱚᱸ ᱱᱮᱛᱟᱨ ᱫᱤᱱ ᱫᱤᱱ ᱛᱮᱠᱚ ᱠᱚᱢ ᱤᱫᱤᱜ ᱠᱟᱱᱟ ᱟᱨ ᱪᱮᱫ ᱵᱮᱱ ᱞᱟᱹᱭᱟ᱾
ᱟᱨ ᱜᱚᱝᱠᱮ ᱛᱟᱦᱚᱞᱮ ᱦᱟᱸᱜ ᱟᱯᱮ ᱥᱮᱫ ᱫᱚ ᱩᱱᱠᱩ ᱜᱷᱮᱣᱨᱟ ᱪᱮ ᱪᱮᱬᱮ ᱵᱚᱱ ᱢᱮᱛᱟ ᱠᱚ ᱠᱟᱱᱟ ᱩᱱᱠᱩ ᱫᱚ ᱢᱮᱱᱟᱜ ᱠᱩ ᱜᱮᱭᱟ ᱥᱮ ᱵᱟᱠᱚ ᱧᱮᱞ ᱛᱤᱭᱚᱜᱚᱜ ᱠᱟᱱᱟ᱾
ᱚᱣᱟᱞ ᱞᱮᱠᱟ ᱜᱮ ᱜᱷᱮᱣᱨᱟ ᱫᱚ ᱵᱩᱱ ᱪᱟᱵᱟ ᱞᱮᱠᱟ ᱜᱮ ᱛᱟᱨ ᱚᱱᱮ ᱱᱮᱛᱟᱨ ᱫᱚ ᱠᱷᱚᱲ ᱛᱮᱫᱚ ᱪᱟᱸᱫᱩ ᱵᱟᱝᱞᱮ ᱫᱟᱵᱽ ᱮᱫᱟ ᱛᱚ᱾
ᱦᱩᱸ ᱦᱩᱸ ᱦᱩᱸ
ᱞᱟᱦᱟ ᱛᱮᱫᱚ ᱚᱱᱮ ᱠᱷᱚᱲ ᱛᱮ ᱪᱟᱞ ᱠᱚ ᱫᱟᱵᱽ ᱦᱩᱭᱩᱜ ᱠᱟᱱ ᱛᱟᱦᱮᱸᱜ ᱛᱮ ᱚᱱᱟ ᱠᱚᱨᱮ ᱠᱚ ᱛᱩᱠᱟᱹ ᱵᱟᱲᱟᱭᱮᱫ ᱛᱟᱦᱮᱱᱟ᱾
ᱦᱩᱸ ᱦᱩᱸ ᱦᱩᱸ
ᱟᱫᱚ ᱱᱮᱛᱟᱨ ᱫᱚ ᱮᱱᱮ ᱮᱰᱵᱤᱴᱟᱨ ᱴᱤᱱ ᱠᱚ ᱞᱟᱜᱟᱣ ᱦᱩᱭᱩᱜ ᱠᱟᱱᱟ ᱛᱚ᱾
ᱟᱫᱚ ᱚᱱᱟ ᱛᱮᱦᱚᱸ ᱴᱷᱤᱠᱟ ᱦᱚᱸ ᱵᱟᱠᱚ ᱴᱷᱤᱠᱟᱹᱭᱮᱫᱟ
ᱟᱯᱮ ᱥᱮᱫ ᱫᱚ ᱦᱮᱱᱟᱜ ᱠᱚ ᱜᱮᱭᱟ ᱥᱮᱛᱟ?
ᱢᱮᱱᱟᱜ ᱠᱚ ᱜᱮᱭᱟ ᱱᱚᱛᱮ ᱦᱚᱸᱻ᱾ ᱞᱟᱦᱟ ᱛᱮ ᱠᱷᱚᱡ ᱫᱚ ᱠᱟᱹᱴᱤᱡ ᱠᱩ ᱠᱚᱢ ᱧᱚᱜ ᱠᱟᱱᱟ ᱠᱩ᱾
ᱚ ᱟᱪᱪᱷᱟ ᱩᱱᱠᱩ ᱫᱚ ᱢᱟᱱᱮ ᱚᱠᱟ ᱨᱮᱠᱚ ᱛᱩᱠᱟᱹᱭ ᱜᱮᱜ-ᱟ ᱟᱯᱮ ᱥᱮᱫ ᱫᱚ?
ᱟᱞᱮ ᱥᱮᱫ ᱨᱮᱢᱟ ᱠᱚ ᱛᱩᱠᱟᱹᱭ ᱚᱱᱟᱻ ᱡᱟᱦᱟᱸ ᱚᱲᱟᱜ ᱨᱮᱱᱟᱜ ᱪᱟᱞ ᱛᱟᱦᱮᱱ ᱚᱱᱟ ᱪᱟᱞ ᱪᱟᱞ ᱨᱮᱜᱤ ᱠᱩ ᱛᱩᱠᱟᱹᱭ ᱜᱮᱭᱟ᱾ ᱚᱱᱟ ᱢᱟᱜ ᱤᱭᱟᱹ ᱫᱚ ᱢᱟᱜ ᱪᱟᱞ ᱨᱮᱱᱟᱜ ᱟᱢᱟᱜ ᱵᱷᱩᱜᱟᱹᱜ ᱨᱮ ᱠᱚ ᱛᱟᱸᱦᱮᱸᱱ ᱚᱱᱟ ᱵᱷᱩᱜᱟᱹᱜ ᱠᱚᱨᱮ ᱠᱩ ᱛᱩᱠᱟᱹ ᱵᱟᱲᱟᱭ ᱜᱮᱭᱟ᱾
ᱚ ᱟᱪᱪᱷᱟ ᱟᱪᱪᱷᱟ᱾ ᱢᱮᱱ ᱩᱱᱠᱩ ᱫᱚ ᱩᱱᱟᱹᱜ ᱵᱟᱠᱚ ᱛᱩᱠᱟᱹᱭ ᱛᱚ ᱚᱱᱟ ᱠᱚᱨᱮ ᱜᱮᱠᱚ ᱛᱟᱸᱦᱮᱸᱱᱟ ᱚᱱᱟ ᱟᱵ ᱠᱚᱜ-ᱟ ᱠᱚ᱾
ᱦᱳᱭ ᱦᱳᱭ ᱦᱳᱭ ᱦᱳᱭ᱾
ᱟᱱᱠᱩ ᱟᱵᱷᱮᱱ ᱠᱟᱛᱮᱫ ᱥᱮ ᱚᱱᱮ ᱠᱟᱹᱦᱩ ᱪᱮᱬᱮ᱾ ᱧᱮᱞ ᱠᱟᱜ ᱠᱚᱣᱟᱢ ᱛᱚ ᱦᱮᱸᱫᱮ ᱦᱮᱸᱫᱮ ᱠᱚ ᱟᱱᱠᱩ ᱩᱱᱟᱹᱜ ᱵᱤᱞᱤ ᱠᱚ ᱠᱚ ᱠᱩᱸᱢᱲᱩᱭᱟ ᱥᱮ ᱮᱴᱟᱜ ᱪᱮᱬᱮ ᱠᱚᱣᱟᱜ᱾
ᱦᱳᱭ ᱦᱳᱭ ᱦᱳᱭ ᱦᱳᱭ
ᱠᱩᱢᱲᱩᱭ ᱜᱮᱭᱟ ᱠᱚ ᱛᱟᱦᱚᱸᱞᱮ ᱵᱟᱝ᱾
ᱦᱚᱭ ᱦᱚᱭ ᱩᱱᱠᱩ ᱫᱚᱻ ᱛᱚ ᱚᱱᱟ ᱟᱨᱦᱚᱸ ᱡᱟᱦᱟᱸ ᱮᱴᱟᱜ ᱮᱴᱟᱜ ᱪᱮᱬᱮ ᱠᱚ ᱟᱵᱽ ᱠᱚ ᱠᱩᱢᱲᱩ ᱛᱮᱠᱚ ᱜᱮᱭᱟ ᱡᱟᱦᱟᱸ ᱫᱚ ᱩᱱᱠᱩ ᱠᱤᱥᱱᱤ ᱵᱚᱱ ᱢᱮᱛᱟ ᱠᱚ ᱠᱟᱱ ᱠᱤᱥᱱᱤ ᱛᱟᱯᱚᱨᱮ ᱴᱤ ᱴᱚᱬᱚᱜ ᱦᱟᱹᱛᱤ ᱠᱩᱲᱤ ᱩᱱᱠᱩ ᱠᱚᱣᱟᱜ ᱵᱤᱞᱤ ᱛᱮᱠᱚ ᱠᱩᱢᱲᱩᱭ ᱜᱮᱭᱟ ᱠᱚ᱾
ᱟᱨ ᱥᱮ ᱪᱮᱫ ᱩᱱᱠᱩᱣᱟᱜ ᱡᱟᱦᱟᱸ ᱚᱱᱟ ᱵᱤᱞᱤ ᱠᱚ ᱠᱩᱢᱲᱩᱭ ᱛᱟᱠᱚ ᱯᱮ ᱡᱚᱢ ᱛᱟᱠᱚᱣᱟ ᱠᱚ᱾ ᱟᱨ ᱚᱱᱮ ᱚᱸᱰᱮ ᱟᱨ ᱟᱠᱚ ᱠᱚ ᱵᱤᱞᱤ ᱦᱚᱴᱚ ᱠᱟᱜ
ᱦᱚᱭ ᱟᱨ ᱪᱮ-ᱪᱮᱫ ᱞᱮᱠᱟᱧ ᱟᱸᱡᱚᱢᱮᱜ ᱠᱟᱱ ᱜᱚᱝᱠᱮ ᱩᱱᱠᱩ ᱟᱻ ᱠᱩᱦᱩ ᱪᱮ ᱪᱮ ᱪᱮᱬᱮ ᱫᱚ ᱥᱮ ᱛᱩᱠᱩ ᱛᱩᱠᱟᱹ ᱵᱟᱠᱚ ᱵᱟᱰᱟᱭ ᱜᱮᱭᱟ ᱮᱴᱟᱜ ᱦᱚᱲᱟᱜ ᱛᱩᱠᱟᱹ ᱨᱮᱠᱚ ᱵᱤᱞᱤ ᱴᱚ ᱠᱟᱜ ᱜᱮᱭᱟ ᱥᱮ ᱪᱮᱫ?
ᱦᱳᱭ ᱦᱳᱭ ᱠᱟᱺᱦᱩ ᱪᱮᱬᱮ ᱫᱚ ᱩᱱᱠᱩ ᱛᱩᱠᱟᱹ ᱵᱟᱠᱚ ᱵᱟᱰᱟᱭᱟ ᱚᱱᱟᱛᱮ ᱮᱴᱟᱜ ᱦᱚᱲᱟᱜ ᱵᱤᱭᱟᱹ ᱚᱱᱮ ᱛᱩᱠᱟᱹ ᱠᱚᱧ ᱪᱟᱵᱟᱭ ᱛᱟᱠᱚᱣᱟ ᱟᱨ ᱚᱸᱰᱮ ᱟᱠᱚ ᱠᱚ ᱵᱤᱞᱤ ᱦᱚᱴᱚ ᱠᱟᱜ-ᱟ᱾
ᱦᱮᱸ
ᱩᱫᱩᱜ ᱦᱟᱱᱛᱮ ᱱᱟᱱᱛᱮ ᱠᱚ ᱫᱟᱬᱟ ᱵᱟᱲᱟᱭᱟ ᱛᱚ ᱠᱟᱺᱦᱩ ᱪᱮᱬᱮ ᱵᱟᱠᱚ ᱛᱩᱠᱟᱹ ᱵᱟᱰᱟᱭᱟ᱾ ᱦᱟᱱᱮ ᱡᱚᱢᱟᱜ ᱠᱚ ᱵᱟᱡᱟᱨ ᱠᱚ ᱨᱮᱱᱟᱜ ᱡᱚᱢᱟᱜ ᱠᱚ ᱧᱩᱨᱩ ᱛᱟᱸᱦᱮᱸᱱ ᱠᱷᱟᱱ ᱚᱱᱟ ᱠᱚ ᱠᱚ ᱜᱤᱰᱤᱭᱟ᱾ ᱱᱚᱛᱮ ᱠᱟᱺᱦᱩ ᱪᱮᱸᱬᱮᱸ ᱫᱚ ᱦᱟᱱᱮ ᱪᱤᱞᱤ ᱠᱚ ᱢᱮᱛᱟ ᱠᱚᱣᱟ? ᱪᱤᱞᱤ ᱡᱷᱟᱹᱲᱩᱫᱟᱨ ᱯᱟᱹᱠᱷᱤ ᱠᱚ ᱵᱟᱠᱚ ᱞᱟᱹᱭᱟ ᱩᱱᱠᱩ ᱡᱟᱦᱟᱸ ᱢᱟᱱᱮ ᱠᱚ ᱥᱟᱯᱷᱟ ᱵᱟᱲᱟᱭᱟ᱾ ᱱᱚᱝᱨᱟ ᱠᱚ ᱥᱟᱯᱷᱟᱭ ᱦᱚᱛᱮᱫ ᱛᱮ ᱚᱱᱠᱟ ᱠᱚ ᱢᱮᱛᱟ ᱠᱚᱣᱟ ᱥᱮ ᱪᱮᱫ
ᱛᱟᱦᱮᱞᱮ ᱠᱷᱟᱱ ᱜᱚᱝᱠᱮ ᱟᱯᱮ ᱥᱮᱫ ᱨᱮ ᱩᱱᱠᱩ ᱠᱩᱠᱩᱠᱩ ᱪᱮ ᱪᱮᱸᱬᱮ ᱠᱚᱫᱚ ᱠᱚ ᱛᱩᱠᱟᱹᱭ ᱜᱮᱭᱟ ᱥᱮ ᱵᱟᱠᱚ ᱛᱩᱠᱟᱹ ᱵᱟᱲᱟᱭ ᱜᱮᱭᱟ ᱠᱚᱸᱜ ᱪᱮᱸᱬᱮ ᱾
ᱠᱚᱸᱜ ᱪᱮᱬᱮ ᱫᱚ ᱟᱹᱰᱤ ᱡᱟᱹᱥᱛᱤ ᱦᱮᱱᱟᱜ ᱠᱚᱣᱟ ᱟᱞᱮ ᱥᱮᱫ ᱫᱚ᱾ ᱢᱟᱱᱮ ᱢᱟᱱᱮ ᱢᱟᱫ ᱢᱟᱫ ᱡᱷᱩᱲ ᱠᱚ ᱦᱮᱱᱟᱜ ᱛᱟᱞᱮᱭᱟ ᱛᱚ ᱫᱚᱢᱮ ᱢᱟᱫ ᱵᱟᱜᱟᱱ ᱦᱮᱱᱟᱜᱼᱟ ᱟᱫᱚ ᱢᱟᱫ ᱵᱟᱜᱟᱱ ᱦᱟᱱᱮ ᱰᱚᱜᱽ ᱰᱚᱜᱽ ᱠᱚᱨᱮ ᱠᱚ ᱛᱩᱠᱟᱹ ᱠᱟᱜᱼᱟ ᱾
ᱦᱩᱸ
ᱟᱹᱰᱤ ᱡᱟᱹᱥᱛᱤ ᱜᱮ ᱦᱮᱱᱟᱜ ᱠᱚᱣᱟ ᱟᱨ ᱫᱚᱢᱮ ᱠᱚ ᱩᱱᱠᱩ ᱨᱟᱜ ᱵᱟᱲᱟᱭᱟᱠᱚ ᱢᱟᱡᱟᱱ ᱟᱭᱩᱵ ᱠᱟᱱ ᱥᱮ,
ᱛᱟᱦᱟ ᱞᱮᱠᱷᱟᱱ ᱜᱚᱝᱠᱮ ᱩᱝᱠᱩ ᱠᱚᱸᱜ ᱠᱚᱸᱜ ᱠᱚᱣᱟᱜ ᱵᱤᱞᱤᱜ-ᱟ, ᱟᱨ ᱩᱝᱠᱩ ᱥᱤᱢ ᱵᱤᱞᱤ ᱵᱟ ᱚ ᱮᱴᱟᱜ ᱮᱴᱟᱜ ᱪᱮᱬᱮ ᱵᱤᱞᱤ ᱫᱚ ᱢᱤᱫ ᱜᱮᱛᱟᱠᱚᱣᱟ, ᱥᱮ ᱟᱞᱟᱫᱟ ᱟᱞᱟᱫᱟ ᱜᱮᱛᱟᱠᱚᱣᱟ ᱜᱚᱝᱠᱮ᱾
ᱡᱟᱭᱦᱳᱜ ᱩᱱᱠᱩ ᱠᱚᱜ ᱠᱚᱫᱚ ᱠᱟᱹᱴᱤᱡ ᱠᱟᱹᱴᱤᱡ ᱠᱚ ᱵᱤᱞᱤᱭᱟᱛᱚ,
ᱦᱩᱸᱜ-ᱩ᱾
ᱥᱤᱢ ᱛᱚ ᱚᱱᱮᱢ ᱧᱮᱞᱮᱫ ᱜᱮᱭᱟ ᱛᱚ ᱵᱚᱲᱚ ᱧᱚᱜ ᱜᱮᱠᱚ ᱵᱤᱞᱤᱭᱟ ᱥᱮ᱾
ᱦᱚᱭ ᱦᱚᱭ ᱦᱮ
ᱟᱨ ᱚᱱᱟ ᱯᱚᱛᱟᱢ ᱵᱤᱞᱤ ᱵᱮᱱ ᱧᱮᱞ ᱠᱟᱫᱟ? ᱚᱠᱟ ᱚᱠᱟᱞᱮᱠᱟ ᱨᱚᱝ ᱛᱟᱦᱮᱱ ᱛᱟᱠᱚᱣᱟ᱾
ᱦᱳᱭ ᱦᱳᱭ ᱦᱳᱭ ᱦᱳᱭ ᱥᱟᱫᱟ ᱜᱤ᱾
ᱦᱳᱭ ᱟᱨ ᱚᱱᱮ ᱠᱟᱹᱴᱤᱡ ᱠᱟᱵᱽᱨᱟ ᱠᱟᱵᱨᱟ ᱧᱚᱜ ᱛᱟᱦᱮᱱ ᱜᱮᱛᱚ ᱟᱨ ᱟᱫᱤᱠ ᱠᱣᱟᱜ ᱫᱚ ᱱᱤᱞ ᱱᱤᱞ ᱦᱚᱸ ᱛᱟᱦᱮᱱᱟ᱾
ᱦᱳᱭ ᱦᱳᱭ ᱦᱳᱭ ᱦᱭᱳ ᱡᱟᱦᱟᱸ ᱩᱱᱠᱩ ᱵᱚᱱ ᱵᱷᱚᱱᱰᱟ ᱠᱤᱥᱱᱤ ᱵᱚᱱ ᱢᱮᱛᱟᱣ ᱠᱚ ᱠᱟᱱ ᱩᱱᱠᱩᱣᱟᱜ ᱫᱚ ᱠᱟᱹᱴᱤᱜ ᱥᱟᱫᱟ ᱟᱨ ᱥᱟᱫᱟ ᱦᱟᱥᱟ ᱤᱭᱟᱹ ᱢᱮᱥᱟᱞ ᱧᱚᱜ ᱛᱟᱦᱮᱱᱟ ᱫᱟᱜᱽ ᱫᱟᱜᱽ ᱵᱤᱞᱤ ᱠᱚᱦᱚᱸ᱾
ᱳ ᱟᱪᱪᱷᱟ ᱟᱪᱪᱷᱟ ᱟᱪᱪᱷᱟ ᱚᱝᱠᱟ ᱜᱮ ᱦᱤᱱᱟᱼᱟ
ᱦᱮᱸ ᱦᱮᱸ ᱛᱟᱦᱞᱮ ᱠᱷᱟᱱ ᱜᱚᱝᱠ ᱟᱯᱮᱥᱮᱫ ᱫᱚ ᱩᱱᱠᱩ ᱫᱟᱹᱣᱰᱟᱹ ᱨᱚᱴᱮ ᱠᱚᱫᱚ ᱠᱚ ᱧᱮᱞ ᱛᱤᱭᱳ ᱵᱚᱱᱟ ᱥᱮ ᱵᱟᱝ?
ᱦᱩᱸ ᱪᱮᱫ ᱪᱤᱞᱤ ᱠᱚ?
ᱟᱨ ᱨᱚᱴᱮ ᱨᱚᱴᱮ ᱵᱟᱹᱨᱰᱷᱳ ᱡᱟᱦᱟᱸ ᱚᱱᱮ ᱦᱳᱭ ᱦᱳᱭ ᱦᱳᱭ ᱦᱳᱭ, ᱨᱚᱴᱮ ᱵᱟᱹᱨᱩᱜᱰᱟᱝ ᱠᱚ᱾
ᱦᱮᱸ ᱦᱮᱸ ᱨᱚᱴᱮ ᱵᱟᱹᱨᱩᱰᱟᱝ ᱠᱚᱫᱚ ᱚᱜᱟᱛ ᱦᱮᱱᱟᱜ ᱠᱚᱣᱟ ᱫᱚᱢᱮ ᱱᱚᱜ-ᱚᱭ ᱛᱚ ᱡᱟᱹᱯᱩᱜ ᱚᱠᱚᱭ ᱫᱚ ᱫᱚᱢᱮ ᱠᱚ ᱨᱟᱜ ᱵᱟᱲᱟᱭᱟ ᱟᱨ ᱠᱟᱹᱴᱤᱡ ᱟᱹᱭᱩᱵ ᱞᱮᱱᱠᱷᱟᱱ ᱜᱮ ᱢᱟᱱᱮ ᱯᱮᱸᱠ ᱯᱚᱸᱠ ᱠᱟᱛᱮ ᱫᱚᱢᱮ ᱠᱚ ᱨᱟᱜ ᱵᱟᱲᱟᱭᱟ ᱫᱟ᱾ ᱵᱟᱨᱩᱰᱟᱝ ᱦᱚᱸ ᱫᱚᱢᱮ ᱠᱚ ᱨᱟᱜ ᱵᱟᱲᱟᱭᱮᱜ-ᱟ᱾
ᱦᱩᱸ ᱩᱱᱠᱩ ᱫᱚ ᱫᱟᱜ ᱨᱮᱱᱟᱜ ᱥᱟᱵᱟᱫ ᱦᱮᱡ ᱟᱠᱚ ᱠᱷᱟᱱ ᱜᱮᱠᱚ ᱨᱟᱜ ᱥᱮ ᱪᱮᱫ ᱩᱱᱠᱟ ᱟᱸᱡᱚᱢ ᱟᱠᱟᱫᱟ ᱾
ᱦᱮᱸ ᱦᱮᱸ ᱦᱮᱸ᱾ ᱟᱨ ᱩᱝᱠᱩ ᱤᱭᱟᱹᱢ ᱧᱮᱞ ᱠᱟᱜ ᱠᱚᱣᱟ ᱛᱚ ᱢᱩᱡ ᱠᱚ ᱢᱩᱡ ᱚᱱᱮ ᱴᱩᱰᱟᱹᱝ ᱢᱩᱡ ᱦᱮᱸᱫᱮ ᱦᱮᱸᱫᱮ ᱠᱚ?
ᱦᱳᱭ ᱦᱳᱭ ᱦᱳᱭ ᱡᱟᱦᱟᱸ ᱚᱱᱮ ᱴᱷᱚᱱᱴᱟ ᱞᱮᱠᱟ᱾ ᱦᱚᱸ ᱥᱟᱢᱟᱝ ᱥᱮᱜ ᱨᱮᱱ ᱢᱮᱱᱟᱜ ᱛᱟᱠᱚᱣᱟ?
ᱦᱩᱸ ᱦᱩᱸ᱾
ᱦᱩᱸ
ᱩᱱᱠᱩ ᱚᱱᱮ ᱡᱚᱠᱷᱚᱱ ᱜᱮ ᱫᱟᱜᱟᱭ ᱥᱮ ᱩᱱᱠᱩ ᱠᱚ ᱵᱩᱡ ᱫᱟᱲᱮᱭᱟᱜ-ᱟ ᱞᱟᱦᱟᱨᱮ, ᱟᱫᱚ ᱩᱱ ᱩᱱᱠᱩ ᱚᱱᱮ ᱫᱟᱜᱟᱭ ᱟᱫᱚ ᱚᱱᱮ ᱪᱮᱛᱟᱱ ᱛᱮᱠᱚ ᱨᱟᱠᱟᱵ ᱛᱟᱠᱚᱣᱟ ᱠᱚ ᱵᱤᱞᱤ ᱠᱚ᱾
ᱦᱮᱸ ᱦᱳᱭ ᱵᱤᱞᱤ ᱠᱚ ᱡᱚᱢᱟᱜ ᱠᱚ᱾
ᱦᱩᱸ ᱱᱩᱝᱠᱩ ᱧᱮᱞ ᱛᱮᱜᱮᱢ ᱵᱩᱡ ᱫᱟᱲᱮᱭᱟᱜᱼᱟ ᱡᱮ ᱛᱮᱦᱤᱧ ᱫᱚ ᱫᱟᱜ ᱦᱩᱭ ᱫᱟᱲᱮᱭᱟᱜᱼᱟ᱾
ᱦᱳᱭ ᱦᱳᱭ ᱦᱳᱭ
ᱟᱨ ᱛᱟᱦᱞᱮ ᱟᱯᱮ ᱥᱮᱫ ᱢᱤᱨᱩ ᱪᱮᱬᱮ ᱠᱚ ᱦᱮᱱᱟᱜ ᱠᱚᱣᱟ ᱥᱮ ᱵᱟᱝ?
ᱢᱤᱨᱩ ᱪᱮᱬᱮ ᱢᱮᱱᱟᱜ ᱠᱚᱜᱮᱭᱟ ᱜᱚᱝᱠᱮ ᱟᱹᱰᱤ ᱠᱚᱢ ᱠᱚ ᱧᱮᱞ ᱛᱮᱜᱮ ᱛᱤᱭᱟᱜ-ᱚ ᱠᱟᱱᱟ ᱟᱞᱮᱥᱮᱫ ᱫᱚ᱾
ᱚ ᱪᱤᱠᱟᱹ ᱩᱱᱠᱩ ᱫᱚ ᱚᱱᱟ ᱫᱟᱨᱮ ᱜᱚᱸᱜᱚᱨ ᱨᱮᱠᱚ ᱦᱚᱯᱚᱱ ᱠᱚᱣᱟ ᱛᱚ᱾
ᱦᱳᱭ ᱦᱳᱭ ᱦᱳᱭ ᱟᱯᱮ ᱥᱮᱜ ᱦᱚᱸ ᱢᱮᱱᱟᱜ ᱠᱚᱜᱮᱭᱟ ᱜᱚᱝᱠᱮ?
ᱦᱮᱸ ᱟᱞᱮ ᱥᱮᱫ ᱢᱮᱱᱟᱜ ᱠᱚᱣᱟ ᱫᱚᱢᱮ ᱦᱤᱱᱟᱹ ᱱᱤᱭᱟᱹ ᱡᱚᱱᱰᱨᱟ ᱠᱚᱞᱮ ᱨᱚᱦᱚᱭ ᱜᱮᱭᱟ ᱛᱚ᱿ ᱡᱚᱱᱰᱨᱟ ᱠᱚ ᱨᱟᱦᱮᱲ ᱠᱚ ᱚᱱᱟ ᱡᱚᱢ ᱠᱚ ᱫᱚᱢᱮ ᱠᱚ ᱦᱤᱡᱩᱜᱼᱟ᱿
ᱦᱩᱸ ᱟᱞᱮ ᱦᱚᱸ ᱚᱱᱟ ᱡᱚᱱᱰᱨᱟ ᱠᱚᱞᱮ ᱨᱚᱦᱚᱭ ᱜᱮᱭᱟ ᱟᱫᱚ ᱤᱱᱟᱹ ᱫᱚ ᱪᱮᱸᱬᱮᱸ ᱠᱚᱫᱚ ᱵᱟᱠᱚ ᱦᱤᱡᱩᱜ ᱜᱮᱭᱟ ᱩᱱᱠᱩ ᱛᱤᱡᱩ ᱠᱚᱜᱮ ᱠᱚ ᱡᱚᱢ ᱵᱟᱲᱟᱟᱭ ᱜᱮᱭᱟ᱿
ᱦᱩᱸ ᱵᱟᱠᱷᱟᱱ ᱱᱩᱠᱩ ᱢᱤᱨᱩ ᱪᱮᱸᱬᱮᱸ ᱫᱚᱢᱮ ᱠᱚᱫᱷᱚ ᱡᱚᱸᱰᱨᱟ ᱠᱚᱫᱚ ᱫᱚᱢᱮ ᱠᱚ ᱡᱚᱜ ᱡᱚᱢ ᱫᱟᱲᱮᱭᱟᱜᱼᱟ᱿
ᱦᱳᱭ ᱦᱳᱭ ᱡᱚᱱᱰᱨᱟ ᱛᱟᱯᱚᱨᱮ ᱚᱱᱮ ᱱᱟᱨᱠᱮᱞ ᱨᱮᱱᱟᱜ ᱵᱟᱦᱟ ᱠᱚ᱿
ᱦᱮᱸ ᱦᱩᱸ ᱢᱤᱫᱚᱢ ᱯᱚᱨᱮᱠᱚ ᱴᱷᱩᱲᱜᱩ ᱜᱚᱫ ᱠᱚᱣᱟ ᱠᱚ ᱧᱟᱢ ᱞᱮᱠᱷᱟᱱ ᱠᱚ
ᱦᱸ ᱦᱮᱸ ᱦᱸᱸ
ᱢᱤᱫᱴᱮᱱ ᱟᱥᱩᱞ ᱦᱩᱭ ᱞᱮᱱᱟ ᱮᱠᱫᱚᱢ ᱯᱩᱨᱟᱹ ᱥᱮᱭᱜᱮ ᱨᱚᱲ ᱮ ᱥᱮᱬᱟ ᱞᱮᱫᱟ ᱪᱮᱬᱮ᱿
ᱦᱩᱸᱩᱸ ᱢᱮᱱᱟᱭ ᱜᱮᱭᱟ ᱜᱤᱱᱜᱮ ᱱᱤᱛᱚᱜ ᱦᱚᱸ ᱯᱮ ᱵᱟᱹᱱᱩᱜ ᱟᱠᱟᱫᱮᱭᱟ ᱥᱮ ᱵ
ᱵᱟᱝᱟ ᱟᱫᱚ ᱩᱱᱤ ᱫᱚ ᱞᱷᱟᱠᱲᱟᱹᱜ ᱠᱚ ᱚᱢᱚᱱ ᱟᱫᱮ ᱠᱟᱱᱟᱱᱫᱚ ᱩᱰᱟᱹᱣ ᱮᱱᱟᱭ᱿
ᱦᱸ
ᱩᱛᱟᱹᱨᱣ ᱨᱮ ᱦᱮᱡ ᱵᱟᱲᱟᱜ ᱠᱟᱱ ᱛᱟᱦᱮᱸᱜ ᱜᱮᱭᱟ ᱢᱟᱡᱷᱮᱼᱡᱷᱛᱮ ᱚᱱᱟ ᱠᱚᱨᱮ᱿
ᱦᱩᱸ
ᱥᱩᱨ ᱨᱮ ᱢᱤᱫᱴᱮᱡ ᱫᱟᱨᱮ ᱢᱮᱱᱟᱜ ᱼᱟ ᱨᱟᱪᱟᱨᱮ ᱨᱮ᱿
ᱦᱳᱭ ᱦᱳᱭ
ᱚᱸᱰᱮ ᱦᱮᱡ ᱠᱟᱛᱮᱜ ᱟᱵ ᱵᱟᱲᱟ ᱠᱟᱛᱮᱭ ᱨᱟᱜ ᱵᱟᱲᱟᱭᱮᱫ ᱛᱟᱦᱮᱸᱜ ᱨᱚᱲᱮᱫ ᱛᱟᱦᱮᱸᱜ ᱚᱱᱟ ᱯᱚᱨᱮ ᱨᱚᱲᱮ ᱥᱮᱬᱟ ᱞᱮᱫᱟᱛᱚ᱿
ᱦᱮᱸ
ᱟᱫᱚ ᱫᱤᱱ ᱫᱤᱱ ᱛᱮ ᱟᱫᱚ ᱩᱱᱠᱩ ᱚᱲᱟᱜ ᱫᱚ ᱵᱟᱭ ᱦᱮᱡ᱿ ᱪᱮᱵᱟᱭ ᱦᱮᱡ ᱞᱮᱱᱟ ᱚᱠᱟ ᱥᱮᱫ ᱜᱮ ᱪᱟᱞᱟᱣᱱᱟ ᱜᱟᱛᱮ ᱠᱚ ᱧᱟᱢ ᱟᱹᱱᱤᱡᱼᱟ᱿
ᱦᱮᱸ ᱦᱮᱸᱸ ᱜᱚᱝᱠᱮ ᱛᱟᱦᱚᱞᱮᱠᱷᱟᱱ ᱫᱚ ᱛᱮᱦᱮᱧ ᱢᱟ ᱥᱮᱪᱮᱫ ᱨᱚᱫ ᱠᱟᱱ ᱟᱫᱚ ᱫᱚ ᱟᱯᱮ ᱥᱮᱫ ᱫᱚᱠᱚ ᱨᱚᱫᱽ ᱫᱚ ᱚᱨ ᱮᱫᱟ ᱥᱮ ᱵᱟᱝ ᱜᱮ
ᱦᱮᱸ ᱛᱤᱦᱮᱧ ᱫᱚ ᱨᱚᱛ ᱜᱟᱹᱰᱤ ᱜᱚᱦᱳᱰ ᱮᱛᱚᱦᱚᱵ᱿ ᱡᱟᱹᱥᱛᱤ ᱜᱮ ᱱᱚᱜᱼᱚᱭᱧ ᱧᱮᱞᱮᱫ ᱠᱚᱣᱟ ᱱᱚᱝᱠᱟᱛᱮ ᱟᱞᱮ ᱠᱩᱞᱦᱤ ᱛᱮ ᱦᱚᱲ ᱠᱚ ᱫᱚᱢᱮ ᱠᱚ ᱪᱟᱞᱟᱜ ᱠᱟᱱᱟ᱿
ᱚ ᱛᱟᱦᱚᱞᱮ ᱥᱟᱜᱤᱧ ᱨᱮᱱ ᱦᱚᱲ ᱠᱚ ᱪ ᱪᱟᱞᱟᱜ ᱢᱮ ᱛᱟᱦᱚᱞᱮ᱿
ᱦᱮᱸ ᱦᱮᱸ ᱟᱹᱰᱤ ᱥᱟᱸᱜᱮ ᱜᱮ ᱟᱹᱰᱤ ᱢᱟᱨᱟᱝ ᱠᱚ ᱨᱚᱛᱷ ᱜᱟᱹᱲᱤ ᱠᱚ ᱵᱮᱱᱟᱣ ᱟᱠᱟᱫ ᱫᱽᱚ᱿
ᱦᱸ
ᱛᱮᱦᱤᱧ ᱚᱱᱛᱮ ᱵᱟᱡᱟᱨ ᱥᱮᱫ ᱥᱮᱛᱟᱜ ᱵᱮᱲᱟ ᱪᱟᱞᱟᱣ ᱦᱩᱭ ᱞᱮᱱᱟ ᱛᱤᱧ ᱧᱮᱞ ᱦᱚᱴᱚ ᱠᱟᱫᱟ᱿ ᱟᱹᱰᱤ ᱢᱟᱨᱟᱝ ᱠᱚ ᱵᱮᱱᱟᱣ ᱟᱠᱟᱫᱟ ᱟᱹᱰᱤᱢᱟᱨᱟᱝ ᱠᱚ ᱵᱮᱱᱟᱣ ᱟᱠᱟᱫᱟ ᱛᱚᱠᱷᱚᱱ ᱫᱚ ᱵᱟᱠᱚ ᱜᱚᱦᱚᱲᱮᱫᱟ ᱢᱟᱱᱮ ᱫᱚᱦᱚ ᱟᱠᱟᱫᱟᱠᱚ ᱚᱸᱰᱮ ᱵᱮᱱᱟᱣ ᱨᱮᱰᱤ ᱠᱟᱛᱮ ᱠᱟᱛᱮ᱿ ᱱᱤᱛᱩᱚᱜ ᱢᱟᱡᱟᱱᱻᱢᱟᱡᱟᱱ ᱨᱮᱫᱚ ᱠᱚ ᱜᱚᱦᱚᱲᱟ ᱜᱚᱴᱟ ᱵᱟᱡᱟᱨ ᱢᱤᱫᱷᱟᱹᱣ ᱠᱚ ᱜᱚᱦᱚᱲ ᱟᱹᱪᱩᱨᱟ᱿
ᱦᱸ ᱦ ᱱᱤᱛᱚᱜ ᱮ ᱦᱮᱸᱦᱮᱸ ᱫᱟᱜ ᱠᱟᱛᱮ ᱱᱤᱛᱚᱜ ᱦᱚᱲ ᱦᱚᱸ ᱤᱱᱟᱹᱜ᱿ ᱪᱟ ᱪᱟᱞᱟᱜ ᱵᱟᱠᱚ ᱢᱮᱱᱫᱟ ᱡᱮ ᱰᱟᱦᱟᱨ ᱠᱚ ᱞᱚᱥᱚᱫ ᱵᱟᱲᱟᱣ ᱠᱟᱱᱟ ᱛᱚ᱿
ᱦᱳᱭ ᱦᱳᱭ ᱰᱟᱦᱟᱨ ᱠᱚ ᱞᱚᱥᱚᱫ ᱞᱮᱱᱠᱷᱟᱱ ᱫᱚ ᱪᱤᱠᱟᱹᱛᱮᱢ ᱪᱟᱞᱟᱜᱼᱟ᱿
ᱚ ᱨᱚᱛ ᱦᱚᱸ ᱵᱟᱠᱷᱟᱭ ᱢᱟ᱿ ᱞᱚᱥᱚᱫ ᱠᱚᱨᱮ ᱟᱹᱠᱚᱴᱚᱣᱟᱹᱜ ᱵᱟᱝ ᱪᱟᱹᱞᱟᱜᱼᱟ᱿
ᱦᱩᱸ ᱦᱩᱸ᱾ ᱟᱫᱚ ᱱᱚ ᱟᱹᱰᱤ ᱦᱚᱲ ᱛᱮᱠᱚ ᱜᱚᱦᱚᱲ ᱟᱛᱚ ᱨᱳᱛ ᱜᱟᱹᱰᱤ ᱛᱮ ᱡᱟᱦᱟᱸ ᱛᱤᱱᱟᱹᱜ ᱠᱚ ᱪᱟᱞᱟᱜᱼᱟ ᱠᱟᱹᱴᱤᱡ ᱢᱮ ᱡᱚᱴᱮᱫ ᱦᱚᱸ ᱞᱟᱹᱠᱩ ᱡᱚᱴᱮᱫ ᱠᱟᱛᱮ ᱠᱚ ᱧᱮᱞ ᱞᱟᱜᱟᱣᱟᱜ-ᱟ᱾
ᱦᱳᱭ ᱦᱳᱭ ᱵᱟᱝᱢᱟ ᱱᱤᱭᱟᱹ ᱫᱚ ᱵᱚᱪᱷᱚᱨ ᱨᱮ ᱢᱤᱫ ᱫᱷᱟᱣ ᱦᱩᱭᱩᱜ ᱜᱮᱭᱟ ᱛᱚ᱾
ᱦᱮᱸ᱾
ᱛᱟᱦᱚᱞᱮ ᱠᱷᱟᱱ ᱦᱮᱸ ᱵᱟᱯᱮ ᱦᱤᱡᱩᱜ ᱠᱟᱱ ᱜᱮᱭᱟ ᱟᱞᱮ ᱥᱮᱱ ᱦᱚ᱾